ᱨᱮ
ᱦᱩᱸ, ᱟᱸᱡᱚᱢ ᱧᱟᱢᱮᱫ ᱛᱟᱞᱵᱮᱱ ᱟᱹᱞᱤᱧᱟᱜ ᱨᱚᱲ?
ᱦᱮᱸ, ᱢᱚᱡᱽ ᱜᱮ ᱟᱸᱡᱚᱢᱚᱜ ᱠᱟᱱᱟ᱾ ᱟᱨ ᱟᱹᱞᱤᱧ-ᱟᱜ?
ᱟᱹᱵᱤᱱᱟ ᱦᱚᱸ ᱟᱹᱰᱤ ᱱᱟᱯᱟᱭ ᱜᱮᱞᱤᱧ ᱟᱸᱡᱚᱢᱮᱫ ᱛᱟᱹᱵᱤᱱᱟ ᱟᱨ ᱠᱤ᱾
ᱦᱩᱸ
ᱥᱟᱭᱤᱴ ᱨᱮᱱᱟᱜ ᱠᱳᱱᱳ ᱟᱣᱟᱡᱽ ᱜᱮ ᱵᱟᱹᱞᱤᱧ ᱟᱸᱡᱚᱢ ᱧᱟᱢᱮᱫ ᱛᱟᱵᱤᱱᱟ ᱟᱨ ᱠᱤ᱾
ᱚ ᱢᱟᱱᱮ ᱚᱱᱠᱟ ᱡᱟᱭᱜᱟ ᱦᱚᱸ ᱤᱭᱟᱹ ᱧᱚᱜ ᱜᱮᱭᱟ ᱵᱟᱝ? ᱚᱱᱠᱟ ᱢᱟᱱᱮ ᱦᱚᱲᱟᱜ ᱚᱲᱟᱜ ᱩᱱᱠᱩᱫᱚ ᱵᱟᱹᱱᱩᱜᱼᱟ ᱱᱚᱣᱟ
ᱚ, ᱚ, ᱟᱪᱪᱷᱟ ᱟᱹᱰᱤ ᱱᱟᱯᱟᱭ᱾ ᱟᱫᱚ ᱜᱚᱝᱠᱮ ᱪᱮᱫ ᱞᱮᱠᱟ᱾ ᱢᱟᱱᱮ ᱦᱚᱲ ᱠᱚ ᱥᱟᱢᱟᱝ ᱨᱮ ᱡᱩᱫᱤᱢ ᱠᱟᱴᱤᱡ ᱨᱚᱯᱚᱲᱟ᱾ ᱦᱟᱱᱠᱩ ᱱᱟᱠᱩᱣᱟᱜ ᱨᱚᱲ ᱟᱣᱟᱡᱽ ᱟᱡᱚᱢᱟ ᱟᱫᱚ ᱢᱚᱱᱮ ᱨᱮ ᱠᱟᱹᱴᱤᱡ ᱪᱮᱫ ᱞᱮᱠᱟ ᱵᱟᱢ ᱵᱩᱡᱷᱟ. ᱜᱼᱟ᱾ ᱞᱟᱹᱭ ᱟᱢ ᱚᱠᱟ ᱜᱟᱡᱟᱨ ᱨᱮᱪᱚ ᱵᱚᱞᱚ ᱠᱟᱱᱟᱭ, ᱚᱠᱟ ᱦᱚᱲ ᱛᱟᱞᱟ ᱨᱮ ᱪᱚᱝ ᱦᱮᱸ ᱥᱮ ᱵᱟᱝ᱾ ᱦᱩᱸ ᱟᱫᱚ ᱜᱚᱝᱠᱮ, ᱟᱵᱤᱱᱟᱜ ᱡᱟᱦᱟᱸ ᱪᱤᱛᱟᱹᱨ ᱞᱤᱧ ᱧᱮᱞ ᱠᱮᱫ ᱛᱟᱵᱤᱱᱟ ᱥᱮ, ᱚᱱᱟ ᱪᱤᱛᱟᱹᱨ ᱛᱟᱞᱟᱛᱮ ᱟᱹᱰᱤ ᱠᱤᱪᱷᱩ ᱵᱟᱰᱟᱭ ᱥᱟᱱᱟ ᱠᱮᱫ ᱞᱤᱧᱟ᱾ ᱟᱹᱵᱤᱱᱟᱜ ᱡᱟᱦᱟᱸ ᱢᱤᱫᱴᱟᱝ ᱪᱤᱛᱟᱹᱨ ᱞᱤᱧ ᱫᱤᱥᱟᱹ ᱠᱮᱫ ᱛᱟᱵᱤᱱᱟ᱾ ᱚᱱᱟ ᱫᱚ ᱦᱩᱭᱩᱜ ᱠᱟᱱᱟ ᱡᱟᱦᱟᱸ ᱠᱚ ᱞᱟᱹᱭᱟ ᱪᱟ ᱵᱟᱜᱟᱱ ᱞᱮᱠᱟ ᱚᱱᱠᱟ ᱜᱤᱧ ᱫᱤᱥᱟᱹ ᱠᱮᱫᱟ ᱾ ᱪᱟ ᱵᱟᱜᱟᱱ ᱦᱮᱸ ᱥᱮ ᱵᱟᱝ᱾
ᱚ ᱟᱞᱮ ᱱᱚᱛᱮ, ᱦᱮᱸ ᱢᱮᱱᱟᱜ ᱜᱮᱭᱟ ᱪᱟ ᱵᱟᱜᱟᱱ᱾
ᱟᱫᱚ ᱜᱚᱝᱠᱮ, ᱚᱱᱟ ᱡᱟᱦᱟᱸ ᱪᱟ ᱵᱟᱜᱟᱱ ᱢᱮᱱᱟᱜ ᱟᱠᱟᱫᱟ ᱥᱮ ᱚᱱᱟ ᱪᱟ ᱵᱟᱜᱟᱱ ᱠᱷᱚᱱ ᱛᱚ ᱟᱵᱚ ᱥᱟᱱᱛᱟᱲ ᱠᱚ ᱯᱮ ᱠᱟᱹᱢᱤ ᱟᱨᱡᱟᱣ ᱜᱮᱭᱟ ᱡᱟᱹᱥᱛᱤ ᱜᱮ ᱛᱟᱦᱚᱞᱮ᱾
ᱥᱟᱱᱛᱟᱞ ᱠᱚᱫᱚ ᱠᱟᱹᱢᱤ ᱜᱮᱭᱟ ᱠᱚ ᱢᱟᱱᱮ ᱚᱱᱠᱟ ᱩᱨᱟᱝ ᱠᱚᱠᱚ ᱠᱟᱹᱢᱤᱭᱟ᱾ ᱥᱟᱱᱛᱟᱞ ᱦᱚᱲ ᱥᱮᱫ ᱠᱚ, ᱠᱟᱹᱢᱤᱭ ᱫᱟ ᱡᱟᱭᱜᱟ ᱡᱟᱭᱜᱟ ᱛᱮ, ᱟᱞᱮ ᱫᱚ ᱚᱱᱠᱟ ᱵᱟᱞᱮ ᱠᱟᱹᱢᱤ ᱠᱟᱫᱟ᱾ ᱚᱱᱠᱟ ᱠᱚ ᱞᱟᱹᱭᱟ ᱵᱚᱞᱮ, ᱱᱚᱸᱰᱮ ᱟᱥᱟᱢ ᱨᱮᱫᱚ ᱵᱚᱞᱮ ᱪᱟ ᱵᱟᱜᱟᱱ ᱾ ᱟᱹᱜᱩ ᱞᱮᱫ ᱠᱚᱣᱟ ᱤᱝᱨᱮᱡᱽ᱾
ᱚ ᱦᱚᱸ ᱜᱚᱝᱠᱮ ᱟᱫᱚ ᱥᱟᱱ ᱥᱟᱱᱛᱟᱲ ᱠᱚᱫᱚ ᱵᱟᱯᱮ ᱠᱟᱹᱢᱤ ᱠᱟᱱ ᱛᱟᱦᱚᱞᱮ ᱢᱟᱱᱮ ᱮᱴᱟᱜ, ᱮᱴᱟᱜ ᱪᱷᱟᱹᱛᱤᱠ ᱠᱚᱠᱚ ᱠᱟᱹᱢᱤ ᱵᱟᱲᱟᱭᱟ ᱥᱮ ᱪᱮᱫ?
ᱢᱟᱱᱮ ᱞᱟᱦᱟ ᱛᱮᱫᱚ ᱢᱟᱱᱮ ᱚᱱᱠᱟ ᱠᱚ ᱟᱹᱜᱩᱞᱮᱜ ᱠᱚᱣᱟ ᱡᱷᱟᱲᱠᱷᱟᱱᱰ ᱠᱷᱚᱡ ᱩᱲᱤᱥᱟ ᱚᱱᱛᱮ ᱠᱷᱚᱡ, ᱪᱟ ᱵᱟᱜᱟᱱ ᱨᱮ ᱠᱟᱹᱢᱤ ᱞᱟᱹᱜᱤᱫᱽ, ᱟᱫᱚ ᱱᱮᱛᱟᱨ ᱫᱚ ᱦᱟᱸᱜ ᱠᱚᱢ ᱱᱟ ᱤᱱᱟᱹᱜ ᱠᱟᱢ ᱵᱟᱠᱚ ᱠᱟᱹᱢᱤᱭ ᱫᱟ ᱦᱟᱸᱜ᱾
ᱚᱻ ᱚᱻ,
ᱚᱱᱟ ᱠᱚᱫᱚ᱾ ᱟᱨᱦᱚᱸ ᱡᱟᱜᱟ ᱡᱟᱜᱟ ᱛᱮᱠᱚ ᱠᱟᱹᱢᱤᱭ ᱫᱟ ᱳᱨᱟᱝ ᱠᱚ ᱢᱮᱱᱟᱜ ᱠᱚᱣᱟ᱾
ᱦᱮᱸ ᱦᱮᱸ ᱚᱨᱟᱝ, ᱚᱨᱟᱝ ᱠᱚᱫᱚ ᱟᱵᱚ ᱟᱵᱚ ᱢᱟᱱᱮ ᱟᱵᱚ ᱮᱥ ᱴᱤᱠ ᱜᱟᱛᱟᱠ ᱨᱮᱱ ᱠᱟᱱ ᱜᱮᱭᱟ ᱵᱚᱱ ᱥᱮ ᱦᱩᱸ ᱦᱩᱸ᱾ ᱟᱫᱚ ᱜᱚᱝᱠᱮ ᱡᱟᱦᱟᱸ ᱪᱟ ᱵᱟᱜᱟᱱ ᱨᱮ, ᱡᱟᱦᱟᱸ ᱪᱟ ᱫᱚ ᱦᱳᱭᱳᱜ ᱠᱟᱱᱟ ᱪᱮᱫ ᱞᱮᱠᱟ᱾ ᱥᱟᱠᱟᱢ ᱛᱮ ᱠᱷᱚᱱᱟᱜ ᱜᱮ ᱚᱱᱟ ᱪᱟ ᱫᱚ ᱦᱳᱭ-ᱟ ᱥᱮ?
ᱦᱮ, ᱦᱮᱸ ᱥᱟᱠᱟᱢ ᱛᱮᱜᱮ ᱦᱳᱭ-ᱟ ᱚᱱᱟ ᱫᱚ ᱾
ᱚᱸᱻ ᱚᱻ ᱜᱚᱝᱠᱮ ᱥᱟᱹᱨᱤ ᱠᱟᱛᱷᱟ ᱫᱚ ᱦᱳᱭᱳᱜ ᱠᱟᱱᱟ ᱾ ᱪᱟ ᱫᱤᱥᱚᱢ ᱫᱚ ᱟᱹᱣᱨᱤ ᱞᱤᱧ ᱪᱟᱞᱟᱜ-ᱟ ᱮᱠᱷᱚᱱᱚ ᱾ ᱚᱻ ᱚᱻ,
ᱫᱟᱹᱨᱮ ᱠᱚ ᱡᱟᱛᱮ ᱚᱱᱟ ᱞᱟᱹᱴᱩᱜ ᱠᱟᱱᱟ ᱰᱟᱱᱰᱟ ᱛᱮ ᱜᱟᱱ ᱠᱚ ᱦᱟᱨᱟ ᱦᱚᱪᱚᱭᱮᱫᱟ ᱾
ᱦᱮᱸᱻᱦᱮᱸᱻ,
ᱛᱮ ᱠᱚ ᱥᱤᱫ ᱟᱠᱚ ᱾ ᱢᱟᱱᱮ ᱵᱟᱞᱟᱭ ᱠᱚ ᱥᱟᱜᱮᱱ ᱪᱮᱫ, ᱚᱱᱟᱛᱮ ᱜᱟᱺᱰᱤ ᱛᱮᱠᱚ ᱤᱭᱟᱹᱭᱟ ᱵᱟᱝ?
ᱦᱮᱸᱻᱦᱮᱸᱻ ᱾
ᱜᱮᱫ ᱥᱚᱢᱟᱱ ᱟᱠᱚ ᱤᱱᱟᱹ ᱠᱟᱛᱮ ᱥᱤᱫ-ᱟ ᱪᱚᱴ ᱨᱮ, ᱥᱟᱜᱮᱱᱚᱜᱼᱟ᱾
ᱚ, ᱻ ᱚᱻ᱾
ᱤᱱᱟᱹ ᱠᱟᱛᱮ ᱟᱨᱦᱚᱸ ᱚᱱᱟ, ᱚᱱᱟ ᱥᱤᱫ ᱥᱤᱫ ᱠᱟᱛᱮ ᱮᱫ ᱟᱨᱦᱚᱸ ᱠᱚ ᱚᱱᱟ ᱠᱚ ᱤᱭᱟᱹ ᱭᱟ
ᱚᱻ
ᱜᱟᱸᱰᱤ ᱛᱮᱠᱚ ᱢᱟᱜ
ᱟᱹᱰᱤ ᱱᱟᱯᱟᱭ ᱛᱟᱦᱚᱞᱮ, ᱜᱚᱢᱠᱮ ᱥᱟᱹᱨᱤ ᱠᱟᱛᱷᱟ ᱫᱚ ᱪᱮᱫ ᱞᱤᱧ ᱞᱟᱹᱭ ᱟᱵᱤᱱᱟ ᱡᱮ ᱚ ᱞᱟᱭᱤᱱ ᱞᱟᱭᱤᱱ ᱠᱚ ᱨᱭᱚᱦᱚᱭᱟ ᱥᱮ?
ᱯᱷᱳᱴᱳ ᱠᱚᱨᱮ ᱥᱮᱵᱮᱱ ᱧᱮᱞ ᱵᱟᱲᱟ ᱠᱟᱜ ᱜᱮᱭᱟ ᱵᱟᱝ?
ᱱᱤᱱᱠᱟᱹ ᱤᱭᱟᱹ ᱠᱚᱨᱮ ᱧᱮᱞ ᱦᱩᱭ ᱠᱟᱱᱟ ᱛᱚᱵᱮ, ᱯᱷᱮᱥ ᱢᱟᱱᱮ ᱚᱨᱤᱡᱤᱱᱟᱞ ᱫᱚ ᱦᱟᱯᱮ ᱢᱮᱫ ᱛᱮ ᱫᱚ ᱟᱣᱨᱤᱞᱤᱧ ᱧᱮᱞᱟ ᱾ ᱢᱟᱱᱮ ᱟᱹᱞᱤᱧ ᱫᱚ ᱚᱱᱠᱟᱱ ᱡᱟᱦᱟᱸ ᱠᱚ ᱞᱮᱭᱟ ᱚᱱᱟ ᱠᱚ ᱫᱤᱥᱚᱢ ᱫᱚ ᱦᱟᱯᱮ ᱟᱹᱣᱨᱤᱞᱤᱧ ᱪᱟᱞᱟᱜᱼᱟ ᱾ ᱦᱮᱸ ᱥᱮ
ᱦᱩᱸ᱾
ᱦᱩᱸ᱾ ᱟᱫᱚ ᱜᱚᱝᱠᱮ ᱚᱸᱰᱮ ᱡᱟᱦᱟᱸ ᱦᱮᱱᱟᱜ ᱟᱠᱟᱫᱟ ᱦᱮᱸᱥᱮ ᱚᱱᱟ ᱠᱚᱫᱚ ᱦᱳᱭᱳᱜ ᱠᱟᱱᱟ ᱵᱩᱨᱩ ᱠᱚ ᱡᱟᱭᱜᱟ ᱠᱚᱨᱮ ᱦᱩᱭᱩᱜᱼᱟ ᱥᱮ? ᱥᱮ ᱮᱢᱱᱤ ᱥᱤᱵᱤᱞ ᱢᱟᱱᱮ ᱱᱚᱨᱢᱟᱞ ᱡᱟᱭᱜᱟ ᱥᱮ ᱡᱟᱦᱟᱸ ᱠᱚ ᱞᱮᱭᱟ ᱥᱚᱢᱚᱛᱚᱞ ᱡᱟᱭᱜᱟ ᱠᱚᱨᱮ ᱦᱳᱭᱳᱜ ᱜᱮᱭᱟ?
ᱱᱚᱨᱢᱟᱞ ᱡᱟᱭᱜᱟ ᱨᱮᱦᱚᱸ ᱦᱩᱭᱩᱜᱼᱟ
ᱚ ᱟᱪᱷᱟ ᱜᱚᱝᱠᱮ ᱚᱱᱟ ᱡᱟᱦᱟᱸ ᱫᱟᱨᱮ ᱠᱚ ᱠᱟᱱᱟ ᱥᱮ ᱚᱱᱟ ᱠᱚᱫᱚ ᱫᱟᱨᱮ ᱠᱚᱨᱮ ᱫᱚ ᱦᱩᱭᱩᱜ ᱠᱟᱱᱟ ᱪᱮᱫ ᱞᱮᱠᱟ ᱢᱟᱱᱮ ᱦᱮᱸ ᱵᱤᱥᱤ ᱢᱟᱨᱟᱝ ᱜᱮᱥᱮ, ᱦᱩᱰᱤᱧ ᱜᱮ ᱛᱟᱦᱮᱸᱱᱟ ᱚᱱᱟ ᱠᱚ ᱫᱟᱨᱮ ᱠᱚᱨᱮᱱᱟᱜ?
ᱚᱱᱟ ᱫᱚ ᱢᱟᱱᱮ ᱦᱩᱰᱤᱧ ᱦᱚᱢ ᱤᱭᱟᱹ ᱫᱟᱲᱮᱭᱟᱜᱼᱟ ᱟᱫᱚ ᱢᱟᱱᱮ ᱞᱟᱹᱴᱩ ᱧᱚᱜ ᱮᱢ ᱤᱭᱟᱹ ᱞᱮᱠᱷᱟᱡ ᱫᱚ ᱱᱤᱡᱮᱨᱟᱜ ᱯᱷᱟᱭᱫᱟ ᱦᱳᱭᱳᱜᱼᱟ, ᱢᱟᱱᱮ ᱞᱟᱵᱷᱚ ᱛᱟᱢ ᱾
ᱚᱻ,
ᱟᱹᱰᱤ ᱟᱹᱰᱤᱢ ᱞᱟᱹᱭ ᱠᱮᱜ ᱚᱱᱟ ᱫᱚ ᱪᱮᱫ ᱞᱮᱠᱟ, ᱢᱟᱱᱮ ᱚᱱᱟ ᱡᱟᱭᱜᱟ ᱠᱷᱚᱨᱪᱟ ᱥᱤᱥᱴᱮᱢ ᱯᱟᱲᱟᱜᱼᱟ ᱵᱟᱝ?
ᱦᱮᱸᱻᱦᱮᱸᱻ ᱾
ᱟᱨ ᱞᱟᱹᱴᱩ ᱧᱚᱜ ᱮᱢ ᱪᱟᱥ ᱠᱟᱜ ᱠᱷᱟᱡ ᱫᱚ ᱢᱟᱱᱮ ᱤᱱᱟᱹ ᱠᱷᱚᱡ ᱜᱮ ᱡᱟᱹᱥᱛᱤᱢ ᱠᱟᱢᱟᱣᱟ ᱾ ᱞᱟᱹᱴᱩ ᱞᱟᱹᱴᱩ ᱠᱚ ᱤᱭᱟᱹ ᱵᱟᱲᱟᱣ ᱠᱟᱫᱟ ᱾
ᱜᱚᱝᱠᱮ ᱚᱱᱟ ᱡᱟᱦᱟᱸ ᱵᱟᱜᱟᱱ ᱠᱚ ᱢᱮᱱᱟᱜ ᱟᱠᱟᱫᱟ ᱥᱮ ᱚᱱᱟ ᱫᱟᱹᱭ ᱠᱚ ᱢᱮᱱᱟᱜ ᱟᱠᱟᱫᱟ ᱾ ᱚᱱᱟ ᱫᱟᱨᱮ ᱛᱮᱫᱚ ᱦᱩᱭᱩᱜ ᱠᱟᱱᱟ ᱛᱚ ᱢᱟᱱᱮ ᱥᱟᱨᱟᱫᱤᱱ ᱥᱤᱛᱩᱝ ᱡᱩᱫᱤ ᱧᱟᱢᱟ ᱚᱱᱟ ᱫᱟᱨᱮ ᱠᱚ ᱵᱟᱝ ᱜᱩᱡᱩᱜᱼᱟ?
ᱮᱦᱮᱸᱜ ᱮᱦᱮᱸᱜ ᱵᱟᱝ ᱵᱩᱡᱩᱜᱼᱟ ᱜᱟᱹᱭ ᱛᱮᱫ ᱟᱞᱚᱢ ᱵᱚᱞᱚ ᱦᱚᱪᱚᱣᱟᱭᱟ ᱵᱟᱠᱷᱟᱡᱽ ᱾ ᱡᱷᱟᱹᱞᱤ ᱵᱷᱤᱫᱷᱟᱹᱲ ᱫᱚ ᱵᱟᱝ ᱚᱱᱠᱟᱱ ᱤᱭᱟᱹ ᱛᱮᱠᱚ ᱤᱭᱟᱹ ᱵᱟᱲ ᱠᱟᱜᱼᱟ ᱮᱥᱮᱫ ᱵᱟᱲᱟ ᱠᱟᱜᱼᱟ ᱠᱚ ᱾ ᱟᱨ ᱦᱟᱱᱮ ᱚᱱᱠᱟ ᱜᱟᱹᱭ ᱠᱚᱫᱚ ᱵᱟᱠᱚ ᱡᱚᱢᱟ ᱚᱱᱠᱟ ᱵᱚᱞᱚ ᱠᱟᱛᱮᱫ ᱜᱮ ᱡᱷᱟᱹᱞᱤ ᱵᱷᱤᱸᱫᱷᱟᱹᱲ ᱞᱮᱠᱷᱟᱡ ᱥᱮ
ᱦᱩᱸ ᱾
ᱚᱱᱠᱟᱜᱮ ᱠᱷᱟᱡ ᱡᱚᱢ ᱫᱚ ᱵᱟᱠᱚ ᱡᱚᱢᱟ ᱾
ᱚ ᱾ ᱟᱹᱰᱤ ᱜᱮ ᱱᱟᱯᱟᱭ ᱱᱚᱣᱟ ᱢᱤᱫᱴᱟᱝ ᱞᱤᱧ ᱟᱸᱡᱚᱢ ᱡᱚᱝ ᱟᱜ ᱱᱤᱜᱼᱟ ᱟᱨᱠᱤ ᱡᱮᱦᱮᱛᱩ ᱢᱟᱱᱮ ᱰᱟᱝᱨᱤ ᱠᱚ ᱵᱚᱞᱚ ᱞᱮᱱᱠᱷᱟᱱ ᱚᱥᱩᱵᱤᱫᱷᱟ ᱥᱮ ᱤᱭᱟᱹ ᱠᱚ ᱡᱚᱢᱟ ᱠᱚ ᱦᱮᱸ ᱥᱮ ᱦᱮᱸ
ᱦᱩᱸ ᱾
ᱟᱫᱚ ᱜᱚᱢᱠᱮ ᱠᱚ ᱞᱟᱹᱭᱟ ᱤᱧ ᱫᱚ ᱚᱱᱛᱮᱱᱟᱜ ᱡᱟᱦᱟᱸ ᱫᱤᱥᱚᱢ ᱠᱚ ᱢᱮᱱᱟᱜᱼᱟ ᱡᱟᱦᱟᱸ ᱪᱟ ᱠᱚ ᱡᱟᱦᱟᱸ ᱫᱤᱥᱚᱢ ᱠᱚᱨᱮ ᱤᱭᱟᱹᱭᱟ ᱥᱩᱫᱩ ᱟᱯᱮ ᱟᱥᱟᱢ ᱫᱤᱥᱚᱢ ᱵᱟᱫ ᱠᱟᱛᱮᱫ ᱮᱴᱟᱜ ᱫᱤᱥᱚᱢ ᱥᱮᱫ ᱛᱚ ᱠᱚᱨᱟᱣᱼᱟ ᱦᱮᱱᱟᱜ ᱟᱥᱚ ᱟᱨ ᱡᱮᱢᱚᱱ ᱟᱞᱮᱭᱟᱜ ᱡᱟᱦᱟᱸ ᱢᱮᱱᱟᱜ ᱛᱟᱞᱮᱭᱟ ᱫᱤᱥᱚᱢ ᱚᱱᱛᱮ ᱦᱚᱸᱛᱚᱧ ᱧᱮᱞ ᱠᱟᱫᱟ ᱱᱚᱣᱟ ᱡᱤᱱᱤᱥ ᱠᱚ ᱢᱮᱱᱟᱜ ᱟᱫᱚ ᱟᱠᱚᱣᱟᱜ ᱠᱚᱨᱮ ᱢᱚᱪᱟ ᱠᱚᱨᱮᱧ ᱟᱸᱡᱚᱢ ᱵᱟᱲᱟ ᱠᱟᱫᱟ ᱵᱟᱝᱢᱟ ᱠᱚ ᱞᱟᱹᱭᱟ ᱢᱟᱱᱮ ᱥᱟᱨᱟ ᱵᱚᱪᱷᱚᱨ ᱜᱮ ᱟᱞᱮ ᱥᱮᱫ ᱫᱚᱭ ᱫᱟᱜᱟᱭ ᱟᱨᱠᱤ
ᱦᱩᱸ ᱫᱟᱜ ᱫᱟᱜᱽ ᱜᱮᱭᱟ ᱾
ᱟᱫᱚ ᱟᱫᱚᱧ ᱢᱚᱱᱮᱭᱟ ᱚᱱᱛᱮᱱᱟᱜ ᱡᱟᱦᱟᱸ ᱱᱚᱣᱟ ᱢᱟᱱᱮ ᱡᱟᱦᱟᱸ ᱫᱟᱨᱮ ᱱᱟᱹᱲᱤ ᱠᱚ ᱢᱮᱱᱟᱜᱼᱟ ᱥᱮ ᱫᱟᱨᱮ ᱱᱟᱹᱲᱤ ᱦᱚᱛᱮᱫ ᱛᱮᱜᱮᱭ ᱵᱟᱹᱲᱛᱤ ᱫᱟᱜ ᱮᱫᱟᱭ ᱤᱧ ᱫᱩᱧ ᱢᱚᱱᱮᱭᱟ ᱦᱟᱱᱛᱮ ᱫᱚ
ᱦᱮᱸ ᱚᱱᱟ ᱠᱚ ᱵᱟᱝ ᱛᱟᱦᱮᱱ ᱠᱷᱟᱱ ᱫᱚ ᱛᱮ ᱚᱠᱟᱨᱮᱭ ᱫᱟᱜ
ᱦᱮᱸ ᱦᱮᱸ ᱦᱮᱸ ᱾ ᱟᱫᱚ ᱟᱞᱮᱥᱮᱫ ᱢᱟ ᱫᱟᱨᱮ ᱱᱟᱹᱲᱤ ᱚᱱᱠᱟ ᱫᱚ ᱵᱟᱹᱱᱩᱜᱼᱟ ᱾ ᱟᱞᱮ ᱱᱚᱛᱮ ᱢᱟ ᱥᱩᱫᱷᱩ ᱥᱟᱨᱡᱚᱢ ᱫᱟᱨᱮ ᱜᱮ ᱡᱟᱹᱥᱛᱤ ᱢᱮᱱᱟᱜᱼᱟ ᱟᱨ ᱮᱢᱱᱤ ᱥᱟᱨᱡᱚᱢ ᱫᱟᱨᱮ ᱫᱚᱵᱤᱱ ᱧᱮᱞ ᱠᱟᱜ ᱜᱮᱭᱟ ᱥᱮ? ᱟᱨ ᱱᱚᱛᱮ ᱫᱚ ᱦᱩᱭᱩᱜ ᱠᱟᱱᱟ ᱥᱟᱨᱡᱚᱢ ᱫᱟᱨᱮ ᱨᱮᱱᱟᱜ ᱫᱟᱨᱮ ᱠᱚᱜᱮ ᱵᱮᱥᱤ ᱢᱮᱱᱟᱜᱼᱟ ᱦᱮᱸ ᱥᱮ ᱟᱞᱮ ᱫᱚ ᱦᱩᱭᱩᱜ ᱠᱟᱱᱟ ᱪᱮᱫ ᱵᱟᱝ ᱵᱟᱝ ᱚᱱᱟ ᱠᱚᱫᱚ ᱵᱟᱹᱱᱩᱜᱼᱟ ᱟᱞᱮ ᱥᱮᱫ ᱫᱚ ᱾ ᱦᱮᱸᱥᱮ ᱮᱢᱱᱤ ᱦᱳᱲᱳ ᱦᱳᱲᱳ ᱫᱚᱞᱮ ᱪᱟᱥ ᱵᱟᱲᱟᱭᱟ ᱦᱮᱸ ᱥᱮ ᱵᱟᱝ ᱦᱳᱲᱳ ᱟᱹᱞᱩ ᱠᱚ ᱡᱟ ᱛᱮᱱᱟᱜ ᱠᱟᱸᱪᱟ ᱥᱚᱵᱽᱡᱤ ᱠᱚᱦᱚᱸᱞᱮ ᱪᱟᱥ ᱵᱟᱲᱟᱭᱟ ᱾ ᱢᱮᱱᱠᱷᱟᱱ ᱟᱹᱵᱤᱱ ᱡᱟᱦᱟᱸ ᱚᱱᱟ ᱵᱤᱱ ᱞᱮ ᱠᱮᱫ ᱚᱱᱟ ᱫᱚ ᱠᱤᱱᱛᱩ ᱠᱟᱹᱴᱤᱡ ᱦᱚᱸ ᱟᱞᱮ ᱥᱮᱫ ᱫᱚ ᱵᱟᱹᱱᱩᱜᱼᱟ ᱦᱮᱸᱥᱮ
ᱚᱱᱛᱮ ᱡᱷᱟᱲᱠᱷᱚᱸᱰ ᱥᱮᱱᱟᱜ ᱦᱟᱥᱟ ᱫᱚ ᱟᱨᱟᱜ ᱜᱮᱭᱟ ᱥᱮ ᱚᱠᱟ ᱞᱮᱠᱟ?
ᱦᱮᱸ ᱚᱱᱛᱮᱱᱟᱜ ᱜᱚᱢᱠᱮ ᱦᱟᱥᱟ ᱫᱚ ᱪᱮᱫ ᱞᱮᱠᱟᱧ ᱞᱟᱹᱭ ᱟᱹᱵᱤᱱᱟ ᱟᱨᱟᱜ ᱫᱚ ᱵᱟᱝ ᱢᱮᱥᱟ ᱞᱟᱹᱭ ᱜᱟᱱᱚᱜᱼᱟ ᱾ ᱢᱟᱱᱮ ᱫᱷᱤᱨᱤ ᱢᱮᱥᱟ ᱦᱟᱥᱟ ᱠᱟᱱᱟ ᱟᱨᱠᱤ
ᱫᱷᱤᱨᱤ ᱢᱮᱥᱟ ᱪᱟᱥᱵᱟᱥ ᱠᱚᱫᱚ ᱦᱩᱭᱩᱜ ᱜᱮᱭᱟ ᱛᱟᱨᱮᱦᱚᱸ ᱵᱟᱝ
ᱦᱮᱸ ᱪᱟᱥ ᱫᱚ ᱪᱮᱫ ᱞᱮᱠᱟᱧ ᱞᱟᱹᱭ ᱟᱢᱟ ᱟᱹᱰᱤ ᱦᱟᱱᱮ ᱵᱩᱨᱩ ᱞᱟᱛᱟᱨ ᱠᱚᱨᱮ ᱡᱟᱦᱟᱸ ᱢᱟᱱᱮ ᱥᱚᱰᱚᱜ ᱥᱚᱰᱚᱜ ᱠᱷᱮᱛ ᱠᱚᱨᱮ ᱢᱮᱱᱟᱜ ᱟᱠᱟᱫᱟ ᱚᱱᱟ ᱠᱚ ᱡᱟᱭᱜᱟ ᱨᱮ ᱦᱳᱭᱳᱜᱼᱟ ᱪᱟᱥ ᱠᱚᱫᱚ ᱦᱮᱸᱥᱮ ᱫᱚᱢᱮ ᱫᱚ ᱵᱟᱝ ᱟᱨᱠᱤ ᱟᱨᱠᱤ ᱦᱟᱞᱠᱟ ᱧᱚᱜ ᱟᱨᱠᱤ ᱦᱮᱸ ᱥᱮ
ᱦᱩᱸ ᱦᱩᱸ ᱾
ᱟᱯᱮ ᱚᱱᱛᱮ ᱫᱚ ᱪᱮᱫ ᱞᱮᱠᱟ ᱛᱚ ᱵᱩᱨᱩ ᱞᱟᱛᱟᱨ ᱠᱚᱨᱮ ᱠᱷᱮᱛ ᱵᱟᱹᱭᱦᱟᱹᱲ ᱠᱚ ᱦᱳᱭᱳᱜ ᱜᱮᱭᱟ ᱥᱮ ᱪᱟᱥᱵᱟᱥ ᱫᱚ ᱛᱟᱦᱚᱞᱮ
ᱦᱮᱸ ᱦᱩᱭᱩᱜ ᱜᱮᱭᱟ ᱾
ᱦᱩᱸ ᱦᱩᱸ ᱾ ᱟᱨ ᱜᱚᱝᱠᱮ ᱚᱱᱛᱮᱱᱟᱜ ᱡᱟᱦᱟᱸ ᱟᱫᱚ ᱟᱵᱚ ᱠᱟᱹᱴᱤᱡ ᱥᱟᱱᱛᱟᱞᱤᱭᱟᱹ ᱥᱮᱫ ᱞᱟᱝ ᱪᱟᱞᱟᱣ ᱞᱮᱱᱜᱮ ᱢᱟᱱᱮ ᱟᱯᱮ ᱚᱱᱛᱮ ᱨᱮᱱᱟᱜ ᱠᱟᱹᱢᱤ ᱠᱟᱹᱥᱱᱤ ᱠᱚᱫᱚ ᱢᱟᱱᱮ ᱡᱟᱦᱟᱸ ᱟᱵᱚ ᱥᱮᱨᱣᱟᱱᱟᱜ ᱠᱟᱹᱢᱤ ᱠᱚᱫᱚ ᱪᱮᱫ ᱞᱮᱠᱟ ᱮᱠᱷᱚᱱᱳ ᱯᱟᱹᱦᱤᱞ ᱦᱟᱯᱲᱟᱢ ᱠᱚ ᱡᱟᱦᱟᱸ ᱠᱚᱠᱚ ᱞᱟᱹᱭ ᱞᱟᱹᱯᱟᱹᱭ ᱟᱹᱜᱩ ᱟᱠᱟᱫᱟ ᱾ ᱮᱠᱷᱚᱱᱚ ᱢᱮᱱᱟᱜ ᱜᱮᱭᱟ ᱥᱮ ᱚᱱᱟ ᱠᱚ ᱟᱫ ᱪᱟᱵᱟᱜ ᱠᱟᱱ ᱛᱟᱵᱚᱱᱟ ᱟᱥᱛᱮ, ᱟᱥᱛᱮ
ᱚᱱᱟ ᱠᱚ ᱪᱟᱞᱟᱜ ᱫᱚ ᱪᱟᱞᱟᱜ ᱠᱟᱱ ᱜᱮᱭᱟ ᱛᱟ ᱟᱨᱦᱚᱸ ᱵᱟᱹᱭ ᱵᱟᱹᱭ ᱛᱮᱦᱟᱸᱜ ᱤᱭᱟᱹᱜ ᱠᱟᱱᱟ ᱥᱮ ᱚᱱᱠᱟ ᱞᱤᱧ ᱟᱱᱫᱟᱡᱽ ᱮᱫᱟ ᱟᱹᱞᱤᱧ
ᱡᱮᱢᱚᱱ ᱯᱟᱹᱦᱤᱞ ᱦᱟᱯᱲᱟᱢ ᱠᱚᱠᱚ ᱞᱟᱹᱭ ᱛᱟᱦᱮᱸᱫ ᱢᱟᱱᱮ ᱡᱮᱢᱚᱱ ᱥᱤᱸᱜᱟᱹᱲ ᱵᱮᱲᱟ ᱚᱠᱛᱚ ᱨᱮ ᱠᱩᱫᱩᱢ ᱠᱟᱹᱦᱱᱤ ᱠᱚ ᱮᱢᱟᱱ ᱠᱚᱠᱚ ᱟᱵᱚ ᱟᱵᱚᱨᱮᱱ ᱜᱤᱫᱽᱨᱟᱹ ᱯᱤᱫᱽᱨᱟᱹ ᱠᱚ ᱠᱚ ᱞᱟᱹᱭ ᱵᱟᱲᱟ ᱟᱠᱚ ᱛᱟᱦᱮᱸᱱ ᱢᱮᱱᱠᱷᱟᱱ ᱱᱤᱛᱚᱜ ᱱᱚᱣᱟ ᱠᱚ ᱡᱤᱱᱤᱥ ᱪᱟᱞᱟᱜ ᱠᱟᱱᱟ ᱥᱮ ᱟᱯᱮ ᱴᱷᱮᱱ ᱫᱚ ᱟᱫ ᱪᱟᱵᱟᱭᱮᱱᱟ?
ᱠᱩᱫᱩᱢ ᱠᱚ
ᱦᱮᱸ ᱠᱩᱫᱩᱢ ᱠᱟᱹᱦᱱᱤ ᱢᱮᱱ ᱠᱟᱛᱷᱟ ᱵᱷᱮᱱᱛᱟ ᱠᱟᱛᱷᱟ ᱠᱚ ᱚᱱᱟ ᱠᱚᱫᱚ ᱠᱚ ᱞᱟᱹᱭ ᱟᱠᱚᱣᱟ ᱥᱮ ᱵᱟᱝ?
ᱦᱮᱸ ᱞᱟᱹᱭ ᱫᱚᱠᱚ ᱞᱟᱹᱭ ᱜᱮᱭᱟ ᱠᱤᱱᱛᱩ ᱩᱱᱟᱹᱜ ᱡᱟᱹᱥᱛᱤ ᱫᱚ ᱵᱟᱝ ᱟ ᱛᱮᱸᱦᱮᱧ ᱜᱟᱯᱟ ᱢᱟ ᱵᱟᱰᱟᱭ ᱜᱮᱭᱟᱢ ᱟᱢ ᱦᱚᱸ ᱢᱟᱱᱮ ᱜᱤᱫᱽᱨᱟᱹ ᱠᱚᱦᱚᱸ ᱠᱷᱟᱹᱞᱤ ᱯᱷᱳᱱ ᱨᱮᱠᱚ ᱡᱟᱹᱥᱛᱤ ᱠᱚ ᱤᱭᱟᱹ ᱠᱚᱜᱼᱟ ᱾
ᱛᱟᱵᱚᱱᱟ ᱩᱱᱠᱩ ᱢᱟᱛᱚ ᱱᱤᱛᱚᱜ ᱫᱚ ᱱᱚᱣᱟ ᱠᱚᱫᱚ ᱵᱟᱝᱠᱚ ᱵᱟᱰᱟᱭᱟ ᱦᱮᱸ ᱥᱮ ᱵᱟᱝ
ᱦᱮᱸ ᱢᱟᱱᱮ ᱢᱳᱚᱵᱟᱭᱤᱞ ᱜᱮ ᱡᱟᱹᱥᱛᱤ ᱠᱚ ᱤᱭᱟᱹ ᱧᱮᱞᱮᱫ ᱠᱟᱱ ᱟᱨ ᱜᱤᱫᱽᱨᱟᱹ ᱠᱚᱦᱚᱸ ᱢᱟᱱᱮ ᱠᱩᱫᱩᱢ ᱠᱚ ᱵᱟᱠᱚ ᱠᱩᱥᱤᱭᱟᱜ ᱠᱟᱱᱟ ᱩᱱᱠᱩ
ᱵᱟᱝ ᱵᱟᱝ
ᱤᱱᱠᱟᱹ ᱤᱱᱠᱟ ᱛᱮᱧ ᱦᱟᱸᱜ ᱵᱩᱡᱷᱟᱹᱣ ᱠᱟᱢ ᱛᱚᱵᱮ ᱟᱫ ᱪᱟᱵᱟᱜᱼᱟ ᱟᱸᱜ ᱥᱮᱫ ᱜᱮ ᱥᱮᱱᱚᱜᱼᱟ ᱵᱟᱝ
ᱦᱮᱸ ᱦᱸ ᱟᱫᱚ ᱟᱫᱚᱜ ᱠᱟᱱ ᱜᱮᱭᱟ ᱥᱮ ᱱᱤᱛᱚᱜ ᱢᱟ ᱟᱵᱚ ᱫᱚ ᱱᱤᱛ ᱡᱟᱦᱟᱸᱚᱱ ᱥᱳᱥᱟᱞ ᱢᱤᱰᱤᱭᱟ ᱨᱮᱵᱚᱱ ᱦᱤᱡᱩᱜ ᱠᱟᱱᱟ᱾ ᱢᱤᱫᱴᱟᱝ ᱜᱤᱫᱽᱨᱟᱹᱭ ᱨᱟᱜ ᱫᱟᱭ ᱢᱮᱱᱠᱷᱟᱱ ᱩᱱᱤ ᱥᱳᱥᱟᱞ ᱢᱤᱰᱤᱭᱟ ᱨᱮ ᱤᱫᱤᱭᱮ ᱠᱟᱱᱟᱭ ᱦᱮᱸ ᱥᱮ ᱵᱟᱝ ᱡᱟ ᱞᱟᱦᱟ ᱛᱮᱫᱚ ᱦᱚ ᱦᱩᱭᱩᱜ ᱠᱟᱱᱟ ᱞᱟᱹᱭ ᱛᱮᱜᱮ ᱜᱤᱫᱽᱨᱟᱹ ᱠᱚ ᱵᱩᱞᱟᱹᱣ ᱠᱟ ᱛᱟᱦᱮᱸᱫ ᱦᱮᱸ ᱥᱮ ᱵᱟᱝ
ᱱᱮᱛᱟᱨ ᱱᱮᱛᱟᱨ ᱢᱟᱱᱮ ᱡᱟᱦᱟᱸᱭ ᱜᱮ ᱵᱷᱟᱭᱨᱟᱞᱚᱜ ᱥᱮᱫ ᱠᱚ ᱜᱚᱴᱟᱭ ᱫᱟ ᱵᱟᱝ
ᱦᱚᱭ ᱦᱚᱭ
ᱡᱟᱦᱟᱸᱴᱟᱜ ᱪᱚᱝ ᱵᱟᱹᱲᱤᱡ ᱮ ᱠᱟᱹᱢᱤ ᱠᱮᱫᱟ ᱥᱮ ᱪᱮᱫ ᱪᱚᱝ ᱮ ᱤᱭᱟᱹ ᱠᱮᱫᱟ ᱚᱱᱟ ᱵᱷᱤᱰᱭᱳ ᱠᱟᱛᱮ ᱵᱤᱱᱟᱹ ᱯᱟᱨᱢᱮᱥᱚᱱ ᱠᱟᱹᱴᱤᱡ ᱜᱤᱫᱽᱨᱟᱹ ᱫᱚ ᱪᱮᱫ ᱮ ᱵᱟᱰᱟᱭᱟᱦᱚᱸ ᱵᱟᱝ
ᱦᱚᱭ ᱟᱨ ᱜᱚᱢᱠᱮ ᱱᱚᱸᱰᱮᱮᱞᱤᱧ ᱢᱮᱱᱫᱟ ᱦᱟᱱᱮ ᱤᱭᱟᱹ ᱠᱚᱫᱚ ᱛᱟᱦᱚᱞᱮ ᱢᱮᱱᱟᱜ ᱛᱟᱯᱮᱭᱟ ᱥᱮ ᱵᱟᱝ ᱟᱯᱮ ᱚᱱᱛᱮ ᱫᱚ ᱪᱟᱥ ᱦᱚᱸ ᱡᱮᱦᱮᱛᱩᱢ ᱦᱩᱭᱩᱜᱼᱟ᱾ ᱛᱟᱦᱚᱞᱮ ᱪᱟᱥ ᱠᱷᱮᱛᱨᱮ ᱫᱚ ᱡᱮᱢᱚᱱ ᱚᱱᱟ ᱤᱭᱟᱹ ᱢᱮᱱᱟᱜᱼᱟ ᱡᱮᱢᱚᱱ ᱱᱟᱦᱮᱞ ᱠᱚ ᱢᱮᱱᱟᱜ ᱛᱟᱵᱚᱱᱟ ᱟᱲᱟᱝ ᱠᱚ ᱢᱮᱱᱟᱜ ᱛᱟᱵᱚᱱᱟ ᱜᱟᱹᱭ ᱰᱟᱹᱝᱨᱤ ᱛᱮᱵᱚᱱ ᱪᱟᱥ ᱛᱟᱦᱮᱸᱫ ᱚᱱᱟ ᱠᱚᱫᱚ ᱱᱤᱛᱚᱜ ᱢᱮᱱᱟᱜ ᱟᱥᱮ ᱵᱟᱹᱭ ᱵᱟᱹᱭᱛᱮ ᱟᱯᱮᱥᱮᱫ ᱫᱚ ᱟᱫ ᱤᱫᱤᱜ ᱠᱟᱱᱟ᱾
ᱚᱱᱟ ᱠᱚᱫᱚ ᱢᱮᱱᱟᱜ ᱜᱮᱭᱟ ᱢᱮᱱᱟᱜ ᱫᱚ ᱛᱟᱨᱦᱚᱸ ᱱᱮᱛᱟᱨ ᱢᱟᱱᱮ ᱴᱮᱠᱴᱟᱨ ᱛᱮᱜᱮ ᱦᱟᱸ ᱡᱟᱹᱥᱛᱤ ᱠᱚ ᱤᱭᱟᱹᱭᱮᱫᱟ᱾
ᱚ ᱦᱮᱸ ᱜᱚᱢᱠᱮ ᱟᱫᱚ ᱟᱞᱮ ᱥᱮᱫ ᱦᱚᱸ ᱢᱮᱱᱟᱜᱼᱟ ᱫᱚᱢᱮ ᱫᱚ ᱵᱟᱝ ᱨᱮᱦᱚᱸ ᱠᱟᱹᱡ ᱠᱟᱹᱡ ᱫᱚ ᱢᱮᱱᱟᱜᱼᱟ ᱟᱫᱚ ᱜᱚᱝᱠᱮ ᱪᱮᱫ ᱤᱧ ᱞᱟᱹᱭᱟ ᱚᱱᱟ ᱡᱟᱦᱟᱸ ᱴᱟᱠᱴᱚᱨ ᱛᱟᱢᱤᱧ ᱞᱟᱹᱭ ᱠᱮᱫᱟ ᱚᱱᱟ ᱢᱟ ᱠᱟᱹᱢᱤ ᱠᱟᱹᱥᱱᱤ ᱟᱹᱰᱤ ᱞᱚᱜᱚᱱ ᱩᱪᱟᱹᱨᱟ ᱦᱩᱭᱩᱜ ᱠᱷᱟᱹᱛᱤᱨ ᱠᱚᱨᱟᱣ ᱮᱫᱟ
ᱦᱮᱸ
ᱦᱮ ᱥᱮ
ᱦᱩᱸ ᱦᱩᱸ
ᱢᱮᱱᱠᱷᱟᱱ ᱚᱱᱟ ᱦᱚᱸ ᱠᱤᱱᱛᱩ ᱟᱵᱚ ᱥᱮᱨᱣᱟᱱᱟᱜ ᱡᱤᱱᱤᱥ ᱠᱟᱱ ᱛᱟᱵᱚᱱᱟ ᱚᱱᱟᱦᱚᱸ ᱱᱤᱛᱚᱜ ᱟᱫᱚᱜ ᱠᱟᱱ ᱛᱟᱵᱚᱱᱟ᱾
ᱠᱷᱟᱡ ᱫᱚ ᱟᱞᱮ ᱱᱤᱛᱚᱜ ᱱᱟᱣᱟ ᱱᱟᱣᱟ ᱪᱮᱫ ᱠᱚ ᱵᱮᱱᱟᱣ ᱮᱫᱟ ᱤᱱᱟᱹ ᱨᱮᱜᱮ
ᱦᱚᱭ ᱠᱤᱱᱛᱩ ᱚᱱᱮ ᱱᱟᱦᱮᱞ ᱫᱚ ᱠᱤᱱᱛᱩ ᱟᱹᱰᱤ ᱜᱮ ᱟᱵᱚᱣᱟᱜ ᱠᱟᱹᱢᱤ ᱨᱮᱱᱟᱜ ᱥᱮ ᱞᱟᱜᱟᱜ ᱛᱟᱵᱚᱱᱟ ᱥᱮ
ᱵᱟᱹᱭ ᱵᱟᱹᱭ ᱛᱮ ᱦᱟᱸᱜ ᱵᱟᱹᱭ ᱵᱟᱹᱭ ᱛᱮᱦᱟᱸᱜ ᱢᱟᱹᱪᱤ ᱠᱚ ᱢᱟᱹᱪᱤ ᱵᱟᱝ ᱛᱟᱦᱮᱸ ᱠᱟᱱ ᱛᱮ ᱞᱟᱦᱟᱛᱮ ᱟᱨ ᱚᱱᱟ ᱯᱟᱨᱠᱚᱢ ᱠᱩᱫᱚ ᱦᱟᱸᱜ ᱟᱫ
ᱟᱫ ᱪᱟᱵᱟᱜ ᱠᱟᱱᱟ ᱦᱳᱭ ᱯᱟᱨᱠᱚᱢ ᱫᱚ ᱵᱟᱹᱱᱩᱜᱮ ᱵᱟᱹᱱᱩᱜ ᱞᱮᱠᱟ ᱜᱮᱛᱚ
ᱦᱩᱸ ᱟᱞᱮ ᱚᱱᱛᱮ ᱢᱮᱱᱟᱜ ᱜᱮᱭᱟ ᱵᱟᱹᱱᱩᱜ ᱫᱚ ᱵᱟᱝ ᱢᱟᱱᱮ ᱤᱱᱟᱹᱜ ᱠᱤᱥᱬ ᱠᱤᱥᱬ ᱦᱚᱸ ᱦᱚᱲ ᱦᱚᱸ ᱵᱟᱹᱱᱩᱜ ᱠᱚᱣᱟ ᱵᱟᱝ
ᱦᱩᱸ ᱦᱩᱸ ᱟᱨ ᱡᱮᱢᱚᱱ ᱯᱟᱨᱠᱚᱢ ᱛᱤᱧ ᱡᱟᱦᱟᱸ ᱜᱟᱞᱟᱝ ᱚᱱᱟ ᱦᱚᱸᱛᱚ ᱱᱤᱛᱚᱜ ᱫᱚ ᱵᱟᱹᱱᱩᱜ ᱠᱚᱣᱟ᱾
ᱦᱩᱸ ᱱᱮᱛᱟᱨ ᱱᱮᱛᱟᱨ ᱚᱱᱠᱟ ᱵᱟᱢ ᱧᱟᱢ ᱜᱚᱫᱮᱭᱟ ᱟᱹᱰᱤ ᱤᱭᱟᱹ ᱢᱟᱱᱮ ᱚᱱᱠᱟ ᱾ ᱡᱟᱦᱟᱸᱭᱴᱟᱜ ᱯᱟᱨᱠᱚᱢ ᱛᱤᱧ ᱩᱪᱚᱭᱟ ᱦᱚᱲᱜᱮ ᱵᱟᱢ ᱧᱟᱢᱮᱭᱟ᱾
ᱟᱨ ᱚᱱᱮ ᱡᱟᱦᱟᱸ ᱜᱚᱢᱠᱮ ᱵᱤᱱ ᱞᱟᱹᱭ ᱠᱮᱫᱟ ᱯᱟᱨᱠᱚᱢᱥᱮᱱᱟᱜ ᱤᱭᱟᱹ ᱟᱨᱠᱤ ᱡᱟᱦᱟᱸ ᱠᱩᱴᱷᱮ ᱠᱚ ᱱᱤᱛ ᱱᱤᱛᱚᱜ ᱢᱟ ᱛᱮᱨᱮᱞ ᱫᱟᱨᱮ ᱜᱮ ᱵᱟᱹᱱᱩᱜᱼᱟ ᱡᱮᱢᱚᱱ ᱞᱟᱦᱟᱛᱮ ᱛᱮᱨᱮᱞ ᱫᱟᱨᱮ ᱨᱮᱱᱟᱜ ᱠᱩᱴᱷᱮ ᱠᱚᱠᱚ ᱵᱮᱱᱟᱣ ᱛᱟᱦᱮᱸᱫ ᱱᱤᱛᱚᱜ ᱢᱟ ᱟᱛᱩ ᱠᱚᱨᱮ ᱛᱮᱨᱮᱞ ᱢᱟᱱᱮ ᱵᱤᱨ ᱠᱚᱨᱮ ᱛᱮᱨᱮᱞ ᱫᱟᱨᱮ ᱦᱮᱱᱟᱜ-ᱟ ᱠᱮ ᱟᱯᱮᱥᱮ
ᱛᱤᱨᱤᱞ ᱫᱟᱨ ᱫᱟᱨᱮ ᱫᱚ ᱱᱚᱛᱮ ᱫᱚ ᱡᱟᱹᱥᱛᱤ ᱵᱟᱹᱱᱩᱜ-ᱟ ᱛᱤᱨᱤᱞ ᱫᱟᱨᱮ ᱫᱚ ᱟᱞᱮᱥᱮᱫ ᱫᱚ
ᱟᱞᱮ ᱱᱚᱛᱮ ᱢᱟ ᱛᱮᱤᱨᱞ ᱫᱟᱨᱮ ᱦᱚᱸ ᱟᱥᱛᱮ ᱟᱥᱛᱮ ᱪᱟᱵᱟᱜ ᱠᱟᱱᱟ ᱡᱟᱦᱟᱸ ᱛᱤᱨᱤᱞ ᱵᱤᱞᱤ ᱡᱟᱦᱟᱸ ᱠᱚ ᱞᱟᱹᱭᱟ ᱚᱱᱟ ᱟᱨᱠᱤ ᱚᱱᱟᱦᱚ ᱱᱤᱛᱚᱜ ᱫᱚ ᱵᱟᱹᱱᱩᱜ ᱜᱮᱭᱟ ᱵᱟᱹᱱᱩᱜ ᱞᱮ ᱠᱟᱜ ᱜᱮ ᱥᱮ
ᱢᱟᱛᱠᱚᱢ ᱫᱟᱨᱮ ᱢᱮᱱᱟᱜ-ᱟ ᱚᱱᱟ ᱢᱤᱫ ᱵᱟᱨ ᱡᱚ ᱫᱚ ᱡᱚᱜ ᱜᱮᱭᱟ ᱯᱟᱥᱮ ᱮᱱᱛᱮ ᱤᱭᱟᱹ ᱥᱮ ᱢᱟ ᱡᱟᱹᱥᱛᱤ ᱢᱮᱱᱟᱜ-ᱟ ᱵᱟᱝ
ᱦᱮᱸ ᱟᱞᱮ ᱱᱚᱛᱮ ᱢᱟ ᱢᱟᱛᱠᱚᱢ ᱦᱚᱸ ᱡᱟᱹᱥᱛᱤ ᱢᱟᱛᱠᱚᱢ ᱫᱚ ᱟᱹᱰᱤ ᱡᱟᱹᱥᱛᱤ ᱜᱮ ᱢᱮᱱᱟᱜ-ᱟ ᱫᱚᱢᱮ ᱫᱚ ᱵᱟᱝ ᱦᱮᱡ ᱠᱟᱱᱟ ᱢᱟᱱᱮ ᱢᱮᱱᱟᱜ-ᱟ ᱢᱮᱱᱠᱷᱟᱱ ᱞᱟᱹᱭ ᱜᱟᱱᱚᱜ ᱞᱮᱠᱟ ᱟᱨᱠᱤ ᱦᱮᱸ ᱥᱮ
ᱥᱮ ᱵᱟᱹᱱᱩᱜ-ᱟ ᱵᱟᱝ
ᱵᱟᱝ
ᱟᱞᱮ
ᱟᱨ ᱜᱚᱢᱠᱮ ᱛᱟᱦᱚᱞᱮ ᱢᱟᱛᱠᱚᱢ ᱠᱚᱨᱮᱱᱟᱜ ᱫᱤᱦᱮ ᱫᱚᱯᱮ ᱵᱮᱱᱟᱣ ᱜᱮᱭᱟ ᱥᱮ ᱵᱟᱝ ᱪᱮᱫ ᱠᱚ ᱞᱟᱹᱭᱟ ᱚᱱᱮ ᱢᱟᱛᱠᱚᱢ ᱨᱮᱱᱟᱜ ᱡᱟᱦᱟᱸ ᱯᱮ ᱤᱭᱟᱹ ᱠᱩ ᱦᱩᱭᱩᱜ ᱫᱚ ᱯᱤᱴᱷᱟᱹ ᱞᱟᱴᱷᱟ ᱠᱚ
ᱦᱮᱸ ᱚᱱᱟ ᱠᱚᱨᱮᱱᱟᱜ ᱫᱚ ᱤᱱᱟᱹᱜ ᱟᱴ ᱦᱟᱜ ᱵᱟᱠᱚ ᱤᱭᱟᱹ ᱜᱮᱭᱟ ᱢᱟᱱᱮ ᱚᱱᱠᱟ ᱡᱚᱢ ᱫᱚᱧ ᱡᱚᱢ ᱵᱟᱲᱟ ᱟᱠᱟᱜ ᱜᱤᱭᱟ ᱠᱟ ᱮᱢᱱᱮ ᱤᱱᱟᱹᱜ ᱡᱟᱹᱥᱛᱤ ᱵᱟᱹᱱᱩᱜᱼᱟ ᱵᱟᱝ ᱴᱚᱴᱷᱟ ᱛᱮᱢ ᱧᱟᱢᱟ ᱢᱟᱱᱮ
ᱦᱮᱸ
ᱩᱯᱨᱩᱢ ᱠᱟᱜ ᱞᱮᱠᱟ
ᱦᱩᱸ ᱟᱨ ᱜᱚᱝᱠᱮ ᱢᱤᱫᱴᱟᱝ ᱱᱚᱣᱟ ᱢᱚᱫᱽᱫᱷᱮᱨᱮ ᱢᱤᱫᱴᱟᱝ ᱠᱟᱛᱷᱟ ᱞᱟᱹᱭ ᱥᱟᱱᱟ ᱠᱤᱫᱤᱧᱟ ᱟᱢ ᱴᱷᱮᱱᱟ ᱛᱚᱵᱮ ᱟᱯᱮ ᱚᱱᱛᱮ ᱚᱱᱛᱮᱱᱟᱜ ᱡᱟᱦᱟᱸ ᱫᱤᱥᱚᱢ ᱠᱟᱱ ᱛᱟᱯᱮᱭᱟ ᱟᱫᱚ ᱚᱱᱛᱮᱱᱟᱜ ᱵᱤᱭᱟᱹ ᱵᱟᱯᱞᱟ ᱠᱚᱫᱚ ᱚᱠᱟ ᱞᱮᱠᱟ ᱠᱟᱹᱴᱤᱡ ᱦᱩᱰᱤᱧ ᱢᱟᱪᱷᱟᱛᱮᱢ ᱞᱟᱹᱭᱟᱹᱧ ᱠᱷᱟᱱ ᱜᱮ ᱟᱹᱰᱤᱜᱮ ᱱᱟᱯᱟᱭ ᱠᱚᱜ ᱛᱟᱞᱟᱝᱟ᱾ ᱢᱟᱱᱮ ᱵᱟᱯᱞᱟ ᱨᱮ ᱟᱯᱮ ᱤᱧ ᱱᱚᱰᱮ ᱢᱤᱫᱴᱟᱝ ᱠᱟᱛᱷᱟ ᱠᱟᱛᱷᱟᱧ ᱠᱩᱞᱤ ᱞᱮᱢᱜᱮ ᱛᱟᱦᱚᱞᱮ ᱢᱟᱱᱮ ᱵᱟᱯᱞᱟ ᱨᱮ ᱡᱟᱦᱟᱸ ᱚᱱᱮ ᱤᱭᱟᱹ ᱢᱮᱱᱟᱜ ᱛᱟᱯᱮᱭᱟ ᱚᱱᱮ ᱵᱟᱨᱮ ᱤᱛᱟᱹᱛ ᱡᱟᱦᱟᱸ ᱢᱤᱫᱴᱟᱝ ᱢᱤᱦᱩ ᱠᱚ ᱮᱢᱟᱭᱟ ᱦ
ᱦᱮᱸ ᱦᱮᱸ
ᱠᱩᱲᱤ ᱜᱤᱫᱽᱨᱟᱹ ᱨᱮᱱ ᱟᱯᱚ ᱟᱭᱩ ᱜᱤᱫᱽᱨᱟᱹ ᱛᱮ ᱢᱟᱱᱮ ᱠᱩᱲᱤ ᱜᱤᱫᱽᱨᱟᱹ ᱨᱮᱱ ᱯᱟᱦᱴᱟ ᱥᱮᱫ ᱠᱚ ᱮᱢᱟ ᱠᱚᱣᱟ ᱚᱱᱟ ᱫᱚ ᱢᱮᱱᱟᱜ-ᱟ ᱟᱥᱮ ᱵᱟᱝ ᱟᱯᱮᱥᱮᱫ ᱫᱚ ᱛᱟᱦᱚᱞᱮ
ᱟᱞᱮ ᱥᱮᱫ ᱢᱮᱱᱟᱜ ᱜᱮᱭᱟ ᱵᱟᱱᱟᱨ ᱢᱟᱱᱮ ᱵᱟᱱᱟᱨ ᱥᱮᱫ ᱠᱷᱚᱡ ᱠᱤᱱ ᱯᱟᱲᱟᱣᱱᱟ ᱟᱫᱚ,
ᱚ ᱚ ᱡᱟᱦᱟᱸ ᱫᱚ ᱟᱵᱚ ᱟᱯᱮ ᱫᱚ ᱟᱯᱮ ᱥᱮᱫ ᱫᱚ ᱪᱮᱫ ᱠᱚ ᱞᱟᱹᱭᱟ ᱵᱟᱨᱮ ᱤᱛᱟᱹᱛ
ᱦᱮᱸ ᱵᱟᱨᱮ ᱤᱛᱟᱹᱛ
ᱟᱞᱮ ᱦᱚᱸ ᱵᱟᱨᱮ ᱤᱛᱟᱹᱛ ᱜᱮᱞᱮᱭᱫᱟ ᱱᱚᱣᱟ ᱫᱚ ᱟᱹᱰᱤ ᱱᱟᱯᱟᱭ ᱟᱵᱤᱱᱟᱜ ᱢᱚᱪᱷᱟ ᱠᱷᱚᱱ ᱱᱚᱛᱮ ᱟᱸᱡᱚᱢ ᱦᱩᱭᱱᱟ
ᱜᱟᱹᱭ ᱠᱩ ᱮᱢᱟ ᱠᱚᱣᱟ ᱠᱩᱲᱤ ᱜᱤᱫᱽᱨᱟᱹ ᱫᱚ ᱵᱟᱝ
ᱦᱮᱸ ᱢᱟᱱᱮ ᱟᱞᱮ ᱱᱚᱛᱮ ᱫᱚ ᱦᱩᱭᱩᱜ ᱠᱟᱱᱟ ᱠᱩᱲᱤ ᱜᱤᱫᱽᱨᱟᱹ ᱜᱮᱠᱚ ᱮᱢᱟᱭᱟ ᱠᱩᱲᱤ ᱜᱤᱫᱽᱨᱟᱹ ᱨᱮᱱ ᱟᱡ ᱫᱟᱫᱟ ᱵᱟ ᱵᱷᱟᱹᱭ ᱠᱤᱱᱵᱟ ᱠᱚ ᱮᱢᱟᱠᱤᱱᱟᱹ ᱟᱨᱠᱤ
ᱦᱩᱸ ᱦᱩᱸ
ᱦᱮᱸ ᱥᱮ ᱦᱮᱸ ᱟᱨ ᱜᱚᱝᱠᱮ ᱚᱱᱮ ᱡᱟᱦᱟᱸ ᱤᱭᱟᱹ ᱟᱨᱠᱤ ᱢᱟᱱᱮ ᱵᱷᱟᱸᱰᱟᱱ ᱵᱤᱦᱟ ᱵᱟᱯᱞᱟ ᱠᱚᱫᱚ ᱛᱟᱦᱚᱞᱮ ᱪᱮᱫ ᱞᱮᱠᱟ ᱵᱷᱟᱸᱰᱟᱱ ᱡᱮᱢᱚᱱ ᱟᱯᱮ ᱚᱱᱛᱮ ᱫᱚ ᱚᱠᱟ ᱞᱮ ᱠᱟᱯᱮ ᱠᱚᱨᱟᱣ ᱥᱟᱹᱨᱭᱟ ᱛᱮᱞᱠᱩᱯᱤ ᱛᱮᱞᱠᱩᱯᱤ ᱵᱟᱹᱨᱱᱤ ᱜᱷᱟᱴ ᱦᱚᱸ ᱦᱮᱱᱟᱜ ᱛᱟᱯᱮᱭᱟ ᱡᱟᱦᱟᱸ ᱟᱯᱮ ᱢᱤᱫᱴᱟᱝ ᱞᱮᱱᱠᱷᱟᱱ ᱡᱟᱝ ᱵᱟᱦᱟ ᱵᱳᱦᱮᱞ ᱦᱩᱭᱩᱜ ᱛᱟᱭᱟ ᱚᱱᱟ ᱦᱚᱸ ᱢᱮᱱᱟᱜ ᱛᱟᱭᱟ ᱠᱤ ᱚᱱᱟ ᱦᱚᱸ ᱢᱮᱱᱟᱜ ᱛᱟᱯᱮᱭᱟ
ᱵᱷᱟᱸᱰᱟᱱ ᱫᱚ ᱦᱮᱸ ᱛᱟᱦᱮᱸ ᱠᱟᱱ ᱜᱮᱭᱟ
ᱦᱚ
ᱢᱮᱱᱟᱜ ᱜᱮᱭᱟ
ᱟᱪᱪᱷᱟ ᱚᱱᱟ ᱛᱮᱞᱠᱩᱯᱤ ᱡᱟᱦᱟᱸ ᱡᱟᱝ ᱵᱟᱦᱟ ᱫᱚ ᱚᱠᱟ ᱨᱮᱯᱮ ᱵᱳᱦᱮᱞᱟ ᱟᱯᱮ ᱫᱚ ᱛᱟᱦᱚᱞᱮ ᱚᱠᱟ ᱱᱟᱹᱭ ᱨᱮᱯᱮ ᱵᱳᱦᱮᱞᱟ ᱠᱟᱴᱤᱡ ᱚᱱᱛᱮ ᱟᱜ ᱱᱟᱹᱭ ᱠᱟᱹᱴᱤ ᱞᱟᱹᱭ ᱤᱧ ᱢᱮᱥᱮ
ᱚᱱᱠᱟ ᱚᱱᱮ ᱜᱟᱰᱟ ᱨᱮ
ᱚ ᱱᱟᱹᱭ ᱠᱚᱨᱮ ᱫᱚ ᱵᱟᱝ
ᱟᱸ ᱦᱟᱹᱜ ᱢᱟᱱᱮ ᱜᱟᱰᱟᱜ ᱜᱮ ᱡᱟᱹᱥᱛᱤ ᱢᱮᱱᱟᱜᱼᱟ ᱵᱟᱝ
ᱦᱚ ᱟᱞᱮᱥᱮᱫ ᱫᱚ ᱢᱟ ᱟᱞᱮ ᱫᱚ ᱱᱟᱹᱭᱞ ᱞᱮ ᱵᱚᱦᱮᱞᱟ ᱱᱟᱹᱭ ᱨᱮᱱᱟᱜ ᱢᱤᱫᱴᱟᱝ ᱵᱚᱦᱤᱞᱟᱜ ᱧᱩᱛᱩᱢᱤᱧ ᱞᱟᱹᱭᱟᱵᱤᱱ ᱠᱟᱱᱟ ᱡᱩᱫᱤ ᱵᱤᱱ ᱵᱟᱲᱟᱭ ᱠᱷᱟᱱ ᱟᱞᱮ ᱫᱚ ᱦᱩᱭᱩᱜ ᱠᱟᱱᱟ ᱫᱟᱹᱢᱩᱫᱚᱨ ᱰᱤᱵᱤ ᱥᱤ ᱱᱟᱭ ᱵᱤᱱ ᱟᱱᱡᱚᱢ ᱠᱟᱜ ᱜᱮᱭᱟ ᱥᱮ
ᱪᱮᱫ ᱵᱟᱝ
ᱫᱟᱢᱳᱫᱚᱨ ᱱᱟᱭ ᱡᱟᱦᱟᱸᱭ ᱫᱟᱢᱳᱫᱚᱨ
ᱫᱟᱢᱳᱫᱚᱨ ᱵᱟᱞᱤᱧ ᱟᱸᱡᱚᱢ ᱟᱠᱟᱫᱟ᱾
ᱵᱟᱵᱤᱱ ᱟᱸᱡᱚᱢ ᱟᱠᱟᱫᱟ? ᱡᱟᱦᱟᱸ ᱫᱚ ᱦᱩᱭᱩᱜ ᱠᱟᱱᱟ ᱜᱚᱝᱜᱟ ᱥᱟᱶᱛᱮ ᱢᱤᱞᱟᱹᱣ ᱢᱟᱱᱮ ᱢᱮᱥᱟ ᱟᱠᱟᱱᱟᱭ ᱟᱨᱠᱤ᱾ ᱦᱮᱸ ᱥᱮ ᱚᱜᱚᱢ ᱫᱚᱨᱭᱟ ᱫᱟᱜ ᱛᱟᱞᱟ ᱨᱮ ᱟᱨᱠᱤ ᱦᱮᱸᱥᱮ᱾
ᱦᱮ ᱟᱹᱰᱤ ᱜᱮ ᱱᱟᱯᱟᱭ ᱛᱟᱦᱚᱞᱮ᱾ ᱜᱚᱝᱠᱮ ᱟᱞᱟᱝ ᱟᱜ ᱚᱠᱛᱚ ᱠᱚᱦᱚᱸ ᱛᱚ ᱧᱮᱞ ᱢᱮ ᱱᱤᱛᱚᱜ ᱫᱚ ᱟᱫᱚ ᱵᱟᱭ ᱛᱟᱹᱜᱤ ᱛᱟᱲᱟᱜ ᱞᱟᱝᱟ ᱦᱮ ᱥᱮ᱾
ᱦᱮᱸ᱾
ᱱᱤᱝᱠᱟᱹ ᱜᱮ ᱛᱟᱦᱞᱮ ᱟᱛᱚᱢ ᱛᱮᱱᱟᱜ ᱞᱟᱝ ᱨᱚᱯᱚᱲᱟ ᱦᱮᱸ ᱥᱮ ᱵᱟᱝ?
ᱦᱮ ᱟᱪᱪᱷᱟ ᱟᱨ ᱢᱤᱫ ᱫᱚᱢ ᱤᱧ ᱠᱚᱞ ᱢᱟ ᱥᱮ ᱪᱮᱫ? ᱢᱟ ᱡᱚᱦᱟᱨ ᱜᱮ᱾